ᱦᱮᱞᱳ ᱜᱚᱝᱠᱮ ᱨᱚᱲ ᱠᱚ ᱟᱸᱡᱚᱢᱚᱜ
ᱦᱮᱸ ᱟᱸᱡᱚᱢ ᱧᱟᱢᱚᱜ ᱠᱟᱱᱟ
ᱦᱮᱸ
ᱦᱮᱸ ᱡᱚᱦᱟᱨ ᱜᱮ
ᱡᱚᱦᱟᱨ ᱜᱮ ᱡᱚᱦᱟᱨ ᱜᱮ
ᱟᱨ ᱡᱮᱢᱚᱱ ᱦᱚᱜᱼᱚᱭ ᱠᱤᱪᱷᱩ ᱠᱷᱚᱱ ᱢᱟᱲᱟᱝ ᱡᱟᱦᱟᱸ ᱞᱟᱝ ᱜᱚᱞᱯᱷᱚᱭᱮᱫ ᱛᱟᱦᱮᱸ ᱟᱞᱟᱝ ᱡᱮᱢᱚᱱ ᱫᱟᱜ ᱡᱟᱹᱲᱤ ᱥᱮ ᱥᱮᱨᱢᱟ ᱡᱟᱹᱲᱤ ᱱᱤᱭᱟᱹ ᱫᱚ ᱧᱟ ᱢᱟᱱᱮ ᱠᱤᱪᱷᱩ ᱵᱚᱪᱷᱚᱨ ᱞᱟᱦᱟ ᱛᱮᱫᱚ ᱚᱱᱮ ᱮᱱᱟᱱᱚᱜ ᱡᱟᱦᱟᱸ ᱞᱮᱠᱟᱞᱟᱝ ᱞᱟᱹᱭ ᱠᱮᱫ ᱢᱟᱱᱮ ᱥᱩᱢᱟᱭ ᱨᱮ ᱚᱠᱛᱚ ᱨᱮᱜᱮ ᱡᱚᱛᱚ ᱠᱤᱪᱷᱩ ᱦᱩᱭᱩᱜ ᱠᱟᱱ ᱛᱟᱦᱮᱸᱱ ᱠᱤᱱᱛᱩ ᱱᱤᱛᱚᱝ ᱫᱚ ᱧᱮᱞᱚᱜ ᱧᱮᱞ ᱦᱩᱭᱩᱜ ᱠᱟᱱᱟ ᱡᱮ ᱱᱚᱣᱟ ᱦᱚᱸ ᱵᱚᱱᱚᱫᱚᱞ ᱟᱠᱟᱱᱟ ᱥᱮ ᱢᱟᱱᱮ ᱱᱤᱛᱚᱜ ᱡᱮᱢᱚᱱ ᱟᱥᱟᱲ ᱵᱚᱸᱜᱟ ᱯᱟᱹᱦᱤᱞ ᱛᱮᱫᱚ ᱟᱥᱟᱲ ᱛᱮᱫᱚ ᱨᱚᱥᱟᱨᱫᱤ ᱨᱚᱦᱚᱭ ᱠᱚ ᱫᱷᱩᱨᱟᱹᱜ ᱠᱟᱱ ᱛᱟᱦᱮᱸᱫ ᱠᱤᱱᱛᱩ ᱱᱤᱛᱚᱜ ᱫᱚ ᱦᱚᱥᱮ ᱱᱤᱛᱚᱜ ᱫᱚ ᱟᱥᱟᱲ ᱛᱮᱫᱚ ᱦᱚᱲ ᱛᱚᱞᱟ ᱠᱚ ᱜᱤᱰᱤᱭᱮᱫ ᱜᱮᱭᱟ ᱠᱚ ᱟᱨ ᱠᱚᱭᱮᱠ ᱜᱩᱞᱟ ᱡᱟᱭᱜᱟᱨᱮ ᱫᱚ ᱮᱦᱚᱵ ᱦᱚ ᱟᱹᱣᱨᱤ ᱠᱚ ᱮᱦᱚᱵ ᱟᱠᱚ ᱠᱤᱪᱩ ᱡᱟᱭᱜᱟ ᱨᱮ ᱦᱮᱸ ᱟᱫᱚ ᱠᱚᱛᱷᱟᱣᱱᱚ ᱠᱚᱛᱷᱟᱣ ᱱᱚᱣᱟ ᱫᱚ ᱮᱫᱚᱢ ᱫᱟᱨᱮ ᱥᱮᱨᱢᱟ ᱡᱟᱹᱲᱤ ᱥᱮ ᱟᱵᱚᱣᱟᱜ ᱡᱟᱦᱟᱸ ᱵᱚᱞᱛᱮ ᱜᱮᱞᱮ ᱱᱚᱣᱟ ᱫᱚ ᱤᱧᱟᱹᱜ ᱢᱚᱱᱮ ᱦᱩᱭᱩᱜᱼᱟ ᱟᱵᱚᱣᱟᱜ ᱫᱳᱥ ᱦᱚᱛᱮᱡ ᱛᱮᱜᱮ ᱱᱚᱣᱟ ᱫᱚ ᱱᱚᱝᱠᱟ ᱦᱟᱠᱟᱱᱟ ᱵᱟᱝᱠᱷᱟᱱ ᱫᱚ ᱵᱟᱸᱠᱷᱟᱱ ᱫᱚ ᱱᱚᱣᱟ ᱫᱚ ᱱᱚᱝᱠᱟ ᱜᱮ ᱱᱚᱣᱟ ᱤᱭᱟᱹ ᱛᱮᱜ ᱫᱚ ᱪᱟᱞᱟᱣ ᱛᱟᱦᱮᱸ ᱠᱚᱜ ᱠᱮᱭᱟ ᱟᱨᱠᱤ ᱡᱟᱦᱟᱸ ᱠᱟᱹᱢᱤ ᱦᱚᱨᱟ ᱠᱚ ᱛᱟᱦᱮᱸ ᱠᱟᱱᱟ ᱢᱟᱱᱮ ᱯᱚᱨᱤᱵᱮᱥᱟᱜ ᱥᱮ ᱱᱮᱪᱟᱨᱟᱜ
ᱟᱫᱚ ᱚᱸᱭ ᱡᱩᱫᱤ ᱚᱱᱟ ᱠᱟᱛᱷᱟᱢ ᱞᱮᱭ ᱠᱮᱜ ᱠᱷᱟᱱ ᱤᱧᱟᱹᱜ ᱢᱮᱫᱴᱟᱝ ᱠᱟᱛᱷᱟ ᱫᱤᱥᱟᱹ ᱦᱮᱡ ᱟᱫᱤᱧ ᱡᱮᱢᱚᱱ ᱡᱮ ᱵᱚᱱ ᱢᱟᱜᱟ ᱥᱟᱠᱟᱢ ᱱᱟᱸᱜ ᱥᱟᱠᱟᱢ ᱧᱩᱨᱩᱜᱼᱟ ᱯᱷᱟᱹᱜᱩᱱ ᱵᱚᱸᱜᱟ ᱫᱚ ᱦᱟᱹᱞᱤᱦᱟᱹᱲᱭᱟᱹᱲ ᱮᱸ ᱱᱚᱣᱟ ᱥᱟ ᱱᱟᱣᱟ ᱥᱟᱠᱟᱢ ᱱᱟᱣᱟ ᱵᱟᱦᱟ ᱛᱮ ᱥᱟᱡᱟᱣ ᱨᱟᱠᱟᱵᱼᱟ ᱢᱮᱱᱠᱷᱟᱱ ᱮ ᱱᱮᱛᱟᱨ ᱚᱠᱛᱚ ᱚᱱᱠᱟ ᱵᱟᱝ ᱧᱮᱞᱚᱜ ᱠᱟᱱᱟ ᱯᱷᱟᱹᱜᱩᱱ ᱵᱚᱸᱜᱟ ᱜᱮ ᱫᱟᱨᱮ ᱥᱟᱠᱟᱢ ᱧᱩᱨᱩᱜ ᱠᱟᱱᱟ ᱟᱫᱚ ᱦᱟᱱᱮ ᱠᱟᱨᱮ ᱪᱟᱹᱛ ᱵᱟᱹᱭᱥᱟᱹᱠᱷ ᱫᱟᱨᱮ ᱵᱚᱸᱜᱟ ᱫᱟᱨᱮ ᱥᱟᱜᱮᱱ ᱱᱚᱜ ᱠᱟᱱᱟ ᱟᱫᱚ ᱢᱮᱱᱠᱷᱟᱱ ᱟᱵᱚ ᱛᱟᱭᱚᱢ ᱫᱟᱨᱟᱢ ᱛᱮ ᱪᱮᱫ ᱪᱤᱠᱟᱹ ᱤᱧᱟᱹᱜ ᱱᱚᱝᱠᱟ ᱢᱚᱱᱮ ᱦᱩᱭ ᱨᱮᱦᱚᱸ ᱦᱩᱭ ᱫᱟᱲᱮᱭᱟᱜᱼᱟ᱾ ᱧᱮᱞ ᱢᱮ ᱵᱟᱝ, ᱯᱟᱹᱦᱤᱞ ᱦᱚᱲ ᱫᱚ ᱡᱟᱹᱱᱤᱡ ᱠᱷᱟᱱ ᱩᱞᱴᱟᱹ ᱠᱚ ᱚᱞ ᱦᱚᱴᱚ ᱟᱠᱟᱫ ᱛᱟᱵᱚᱱᱟ ᱠᱟᱨᱚᱱ ᱱᱤᱛᱚᱜ ᱫᱚ- ᱯᱷᱟᱹᱜᱩᱱ ᱵᱚᱸᱜᱟ ᱫᱟᱨᱮ ᱥᱟᱠᱟᱢ ᱧᱩᱨᱦᱩᱜ ᱠᱟᱱᱟ ᱪᱟᱹᱛ, ᱵᱟᱹᱭᱥᱟᱹᱠᱷ ᱥᱟᱜᱮᱱᱚᱜ ᱠᱟᱱᱟ᱾ ᱢᱟ ᱟᱫᱚ ᱠᱚ ᱞᱟᱹᱭ ᱠᱮᱭᱟ ᱟᱵᱚ ᱵᱤᱫᱟᱹᱞ ᱨᱮᱫᱚ ᱠᱤᱱᱛᱩ ᱢᱟᱜᱽ ᱵᱚᱸᱜᱟ ᱜᱮ ᱯᱚᱭᱞᱳ ᱵᱟᱵᱟ ᱛᱟᱠᱚᱣᱟ ᱟᱢᱚᱞ ᱨᱮᱫᱚ ᱧᱩᱨᱩ ᱠᱚᱜᱼᱟ
ᱮ ᱠᱩᱠᱞᱤ ᱫᱚ ᱱᱚᱜ ᱱᱚᱱᱰᱮ ᱱᱚᱜ-ᱚ ᱱᱚᱰᱮ ᱜᱮ ᱛᱟᱦᱮᱱ ᱠᱟᱱᱟ ᱪᱤᱠᱟᱹ ᱞᱮᱠᱟ ᱨᱮ ᱧᱮᱞ ᱢᱮ ᱦᱮᱸ ᱢᱟᱱᱮ ᱟᱵᱚ ᱫᱚ ᱱᱤᱛᱚᱜ ᱱᱚᱣᱟ ᱵᱚᱱ ᱵᱩᱡᱽ ᱫᱟᱲᱮᱭᱟᱜ ᱠᱟᱱᱟ ᱱᱚᱣᱟ ᱫᱚ - ᱯᱮᱥᱮᱛᱚ ᱵᱚᱱᱚᱫᱚᱞᱚᱜ ᱠᱟᱱᱟ ᱠᱤᱱᱛᱩ ᱟᱵᱚᱨᱮᱱ ᱡᱟᱦᱟᱸᱭ ᱱᱮᱠᱥᱴ ᱡᱮᱱᱟᱨᱮᱥᱮᱱ ᱡᱟᱦᱟᱸᱭ ᱜᱤᱫᱽᱨᱟᱹ ᱯᱤᱫᱽᱨᱟᱹ ᱥᱮ ᱯᱚᱯᱚᱝᱲᱟ ᱠᱚ ᱦᱩᱭᱩᱜᱼᱟᱠᱚ ᱩᱱᱠᱩ ᱫᱚ ᱠᱤᱱᱛᱩ ᱱᱚᱣᱟ ᱫᱚ ᱵᱟᱠᱚ ᱵᱩᱡᱽ ᱫᱟᱲᱮᱭᱟᱜᱼᱟ ᱛᱟᱦᱚᱞᱮ ᱩᱱᱠᱩ ᱫᱚᱠᱚ ᱪᱮᱫ ᱠᱚ ᱞᱟᱹᱭ ᱟᱠᱚ ᱩᱱᱠᱩ ᱫᱚᱠᱚ ᱞᱟᱹᱭᱟ ᱛᱟᱦᱮ ᱯᱟᱹᱦᱤᱞ ᱨᱮ ᱡᱟᱦᱟᱸ ᱦᱚᱲᱠᱚ ᱚᱞ ᱦᱚᱴᱚ ᱟᱠᱟ ᱠᱟᱫᱟ ᱥᱮ ᱞᱟᱹᱭ ᱦᱚᱴᱚ ᱠᱟᱫᱟ ᱠᱚ ᱚᱱᱟ ᱫᱚ ᱵᱷᱩᱞ ᱜᱮᱭᱟ ᱱᱤᱛᱚᱜ ᱟᱵᱚ ᱡᱟᱦᱟᱸ ᱵᱚ ᱢᱮᱫ ᱛᱮᱵᱚᱱ ᱧᱮᱞ ᱫᱟᱵᱚᱱ ᱚᱱᱟ ᱜᱮ ᱥᱟᱹᱨᱤ ᱱᱟᱜ ᱠᱟᱱᱟ ᱠᱤᱱᱛᱩ ᱚᱱᱟ ᱫᱚ ᱡᱮ- ᱵᱚᱱᱚᱫᱚᱞ ᱠᱟᱛᱮᱫ ᱜᱮ ᱱᱚᱝᱠᱟ ᱥᱮᱴᱮᱨ ᱟᱠᱟᱱᱟ ᱱᱚᱝᱠᱟᱱ ᱫᱤᱱ ᱚᱱᱟ ᱫᱚ ᱦᱟᱸᱜ ᱦᱳᱭᱛᱳ ᱦᱟᱸᱜ ᱡᱚᱛᱚ ᱦᱚᱲ ᱫᱚ ᱵᱟᱝᱠᱚ ᱵᱩᱡᱷᱟᱹᱣ ᱫᱟᱲᱮᱭᱟᱜᱼᱟ ᱚᱱᱟ ᱡᱤᱱᱤᱥ ᱛᱮᱫ ᱫᱚ ᱢᱟᱱᱮ ᱚᱱᱟ ᱡᱮᱢᱚᱱ ᱟᱥᱟᱲ ᱵᱚᱱ ᱦᱮᱸ
ᱦᱩᱸ ᱢᱟᱱᱮ ᱡᱟᱦᱟᱸᱭ ᱦᱚᱜ ᱚᱭ ᱡᱩᱫᱤ ᱚᱱᱠᱟ ᱯᱚᱨᱤᱵᱚᱨᱛᱚᱱ ᱤᱫᱤ ᱠᱟᱛᱮᱜ ᱡᱟᱦᱟᱸᱭ ᱠᱚ ᱧᱮᱞᱟ ᱩᱭᱦᱟᱹᱨᱟ ᱟᱠᱚ ᱩᱱᱠᱩ ᱫᱚᱠᱚ ᱵᱩᱡᱟ, ᱵᱟᱝ ᱵᱩᱡᱽ ᱧᱮᱞ ᱠᱟᱛᱮᱫ ᱫᱚ ᱵᱟᱢ ᱵᱩᱡᱽ ᱫᱟᱲᱮᱭᱟᱜᱼᱟ ᱟᱨᱠᱤ ᱠᱚᱭᱚᱜ ᱞᱮᱠᱷᱟᱱ ᱯᱚᱨᱤᱵᱮᱥ
ᱧᱮᱞ ᱠᱟᱛᱮᱫ ᱫᱚ ᱧᱮᱞ ᱞᱮᱠᱟ- ᱧᱮᱞ ᱠᱟᱛᱮᱫ ᱫᱚ ᱵᱩᱡᱷᱟᱹᱣ ᱜᱮ ᱵᱟᱝ ᱞᱟᱜ ᱵᱟᱝ ᱵᱩᱡᱷᱟᱹᱜᱼᱟ ᱢᱟᱱᱮ ᱱᱤᱛᱚᱜ ᱱᱤᱛᱚᱜ ᱦᱚᱸ ᱡᱩᱫᱤ ᱱᱤᱛᱚᱜ ᱡᱩᱫᱤᱢ ᱠᱚᱭᱚᱜ ᱵᱟᱲᱟᱣᱟ ᱱᱤᱛᱚᱜ ᱦᱚᱸ ᱵᱟᱢ ᱵᱩᱡᱷᱟᱹᱣᱟ ᱡᱮ ᱱᱤᱛᱚᱜ ᱫᱚ ᱟᱥᱟᱲ ᱵᱚᱸᱜᱟ ᱠᱟᱱᱟ ᱥᱮ ᱾ ᱫᱟ ᱦᱩᱲᱩ ᱨᱚᱦᱚᱭ ᱫᱤᱱ ᱥᱮᱴᱮᱨᱟ ᱟᱠᱟᱱ ᱞᱮᱠᱟᱜᱮ ᱢᱟᱱᱮ ᱟᱵᱚ ᱡᱩᱫᱤ ᱟᱵᱚ ᱫᱚ ᱱᱤᱛᱚᱜ ᱫᱚ ᱵᱟᱡᱟᱨ ᱥᱟᱦᱟᱨ ᱨᱮ ᱡᱟᱜ ᱜᱮ ᱢᱮᱱᱟᱜ ᱵᱚᱱᱟ ᱢᱟᱱᱮ ᱟᱹᱛᱩ ᱫᱤᱥᱚᱢ ᱨᱮᱢ ᱠᱚ ᱪᱟᱞᱟᱜ ᱨᱮᱦᱚᱸ ᱚᱱᱠᱟ ᱫᱚ ᱦᱟᱸᱜ ᱵᱟᱢ ᱵᱩᱡᱷᱟᱹᱣᱟ ᱢᱚᱱᱮ ᱟᱢ ᱠᱤᱪᱷᱩ ᱫᱤᱱ ᱯᱚᱨᱮ ᱜᱮ ᱦᱟᱸᱜ ᱢᱚᱱᱮ ᱦᱟᱜ ᱟᱥᱟᱲ ᱟᱬᱜᱚᱱᱟ ᱥᱮ ᱨᱚᱦᱚᱭ ᱦᱚᱸ ᱮᱦᱚᱵᱚᱜᱼᱟ᱾
ᱦᱮᱸᱻ
ᱱᱤᱛᱚᱜ ᱫᱚ ᱢᱚᱴᱟᱢᱩᱴᱤ ᱚᱱᱟ ᱠᱚ ᱞᱟᱹᱜᱤᱫ ᱫᱚ ᱫᱮᱨᱤ ᱜᱮᱭᱟ᱾ ᱱᱚᱜ ᱱᱚᱝᱠᱟ ᱵᱮᱯᱟᱨ ᱱᱤᱛᱚᱜ ᱫᱚ ᱮᱠᱟᱞ
ᱦᱮᱸᱻ ᱟᱪᱪᱷᱟ ᱮᱸ ᱛᱟᱯᱚᱨ ᱟᱯᱮ ᱥᱮᱫ ᱫᱚ ᱛᱟᱦᱚᱞᱮ ᱫᱟᱨᱮ ᱱᱟᱹᱲᱤ ᱵᱚᱞᱛᱮ ᱪᱮᱫ ᱫᱟᱨᱮ ᱱᱟᱹᱲᱤ ᱠᱚ ᱵᱟᱹᱲᱛᱤ ᱢᱮᱱᱟᱜᱼᱟ?
ᱛᱚ ᱫᱟᱨᱮ ᱱᱟᱹᱲᱤ ᱵᱚᱞᱛᱮ ᱫᱚ ᱟᱞᱮ ᱛᱚ ᱮᱢᱱᱤ ᱛᱮᱦᱚ ᱛᱚ ᱢᱟᱱ ᱫᱤᱥᱚᱢ ᱥᱮ ᱢᱚᱴᱟᱢᱩᱴᱤ ᱫᱟᱨᱮ ᱫᱚ ᱱᱤᱢ ᱛᱟᱨᱯᱚᱨ ᱦᱮᱸᱥᱟᱜ, ᱵᱟᱵᱞᱟ ᱛᱟᱨᱯᱚᱨᱮ ᱟᱢᱟᱜ ᱦᱩᱭᱩᱜ ᱠᱟᱱ ᱛᱟᱢᱟ ᱾ ᱠᱷᱮᱡᱩᱨ ᱫᱟᱨᱮ ᱟᱨ ᱚᱱᱮ ᱢᱩᱨᱩᱫ ᱫᱟᱨᱮ᱾ ᱩᱞ ᱫᱟᱨᱮ, ᱡᱟᱢ ᱫᱟᱨᱮ ᱱᱤᱭᱟᱹ ᱠᱚᱜᱮ ᱱᱤᱛᱚᱜ ᱫᱚ ᱫᱟᱨᱮ ᱫᱚ ᱦᱟᱸᱜ ᱾
ᱡᱮᱢᱚᱱ ᱡᱟᱦᱟᱸ ᱢᱩᱨᱩᱫ ᱫᱟᱨᱮᱢ ᱞᱟᱹᱭ ᱠᱮᱫᱟ ᱢᱩᱨᱩᱫ ᱫᱟᱨᱮ ᱫᱚ ᱦᱩᱭᱩᱜ ᱠᱟᱱᱟ ᱟᱞᱮ ᱫᱤᱥᱚᱢ ᱫᱚ ᱱᱚᱝᱠᱟ ᱫᱚ ᱵᱟᱹᱱᱩᱜᱼᱟ ᱾
ᱦᱮᱸ ᱚᱱᱟ ᱫᱚ ᱵᱤᱥᱮᱥ ᱠᱚᱨᱮ ᱡᱟᱦᱟᱸ ᱠᱚᱨᱮ ᱥᱟᱨᱡᱚᱢ ᱫᱟᱨᱮ ᱵᱟᱝ ᱛᱟᱦᱮᱱᱟ ᱚᱱᱟ ᱠᱚ ᱮᱞᱟᱠᱟ ᱚᱱᱟ ᱥᱮ ᱚᱱᱟ ᱜᱚᱰᱟ ᱜᱚᱰᱟ ᱧᱚᱜ ᱴᱚᱴᱷᱟ ᱠᱚᱨᱮ ᱜᱮ ᱵᱟᱹᱲᱛᱤ ᱧᱚᱜ ᱦᱩᱭᱩᱜ ᱛᱟᱦᱮᱸᱱᱟ ᱢᱩᱨᱩᱫ ᱫᱟᱨᱮ ᱠᱚᱨᱮ ᱫᱚ ᱯᱨᱟᱭ ᱧᱮᱞ ᱵᱟᱲᱟ ᱦᱩᱭ ᱠᱟᱱᱟ ᱦᱮᱸ ᱠᱟᱨᱚᱱ ᱯᱨᱟᱭ ᱧᱮᱞ ᱵᱟᱲᱟ ᱦᱩᱭ ᱟᱠᱟᱱᱟ ᱚ ᱚᱱᱮ ᱱᱟᱜ ᱤᱭᱟᱹ, ᱢᱟᱱᱮ ᱟᱞᱮ ᱯᱟᱥᱮᱨ ᱧᱚᱜ ᱨᱮᱦᱚᱸ ᱠᱤᱪᱷᱩ ᱥᱟᱨᱡᱚᱢ ᱵᱟ ᱵᱟᱜᱟᱱ ᱢᱮᱱᱟᱜᱼᱟ ᱠᱤᱱᱛᱩ ᱩᱱᱟᱹᱜ ᱫᱚ ᱵᱟᱝ ᱢᱟᱨᱟᱝ-ᱟ ᱢᱚᱴᱟᱢᱩᱴᱤ ᱟᱨᱠᱤ᱾ ᱵᱟᱯᱞᱟ ᱵᱤᱦᱟᱹ ᱥᱮ ᱮᱻ ᱡᱟᱦᱟᱸ ᱫᱚ ᱜᱚᱡ ᱜᱩᱨᱩ ᱞᱟᱹᱜᱤᱫ ᱫᱚ ᱥᱟᱠᱟᱢ ᱠᱚ ᱞᱟᱹᱠᱛᱤᱜ ᱞᱟᱹᱜᱤᱫ ᱚᱸᱰᱮ ᱦᱚᱸ ᱪᱟᱞᱟᱜ ᱪᱟᱞᱟᱜ ᱜᱟᱱᱚᱜᱼᱟ᱾ ᱛᱚ ᱚᱸᱰᱮ ᱠᱷᱚᱱ ᱜᱮ ᱟᱹᱜᱩ ᱵᱟᱲᱟᱭ ᱦᱩᱭᱩᱜᱼᱟ ᱛᱚ ᱚᱸᱰᱮ ᱫᱚ ᱧᱮᱞ ᱦᱩᱭᱩᱜᱼᱟ ᱚᱱᱮ ᱚᱱᱟ ᱴᱚᱴᱷᱟ ᱨᱮᱫᱚ ᱠᱤᱱᱛᱩ ᱢᱩᱨᱩᱫ ᱫᱟᱨᱮ ᱫᱚ ᱵᱟᱹᱱᱩᱜᱼᱟ, ᱠᱤᱱᱛᱩ ᱟᱞᱮ ᱠᱷᱚᱱ ᱱᱚᱜᱼᱱᱟ ᱪᱷᱟᱲᱟ ᱧᱚᱜ ᱠᱟᱛᱮᱫ ᱱᱚᱣᱟ ᱠᱷᱚᱱ ᱠᱤᱪᱩ ᱪᱷᱟᱲᱟ ᱧᱚᱜ ᱠᱟᱛᱮᱫ ᱫᱚ ᱴᱷᱤᱠ ᱜᱮ ᱢᱩᱨᱩᱫ ᱫᱟᱨᱮ ᱢᱮᱱᱟᱜᱼᱟ᱾ ᱚᱱᱟ ᱫᱚ ᱟᱫᱚ ᱚᱱᱟ ᱛᱮᱜᱮ ᱢᱚᱱᱮ ᱦᱩᱭᱩᱜᱼᱟ ᱟᱥᱮ ᱤᱧᱟᱹᱜ ᱢᱚᱱᱮ ᱛᱮᱭ ᱞᱟᱹᱭᱮᱜ ᱟᱭ ᱡᱮ ᱚᱱᱟ ᱥᱟᱨᱡᱚᱢ ᱫᱟᱨᱮ ᱛᱟᱞᱟ ᱨᱮᱫᱚ ᱢᱩᱨᱩᱫ ᱫᱟᱨᱮ ᱫᱚ ᱵᱟᱝ ᱫᱟᱨᱮ ᱟᱱᱟ᱾
ᱦᱮᱸ ᱠᱟᱨᱚᱱ ᱤᱧ ᱦᱚᱸ ᱥᱟᱨᱡᱚᱢ ᱫᱟᱨᱮ ᱫᱚᱧ ᱫᱩᱠᱷᱱᱟ ᱢᱤᱫᱴᱟᱝ ᱱᱚᱝᱠᱟ ᱜᱟ ᱛᱮ ᱠᱩᱲᱤ ᱜᱤᱫᱽᱨᱟᱹ ᱜᱮ ᱮ ᱢᱟᱱᱮ ᱱᱚᱝᱠᱟ ᱟᱡ ᱫᱤᱫᱤᱭᱟᱜ ᱵᱟᱯᱞᱟ ᱚᱲᱟᱜ ᱨᱮ ᱪᱟᱞᱟᱣ ᱦᱩᱭ ᱞᱮᱱᱟ᱾ ᱟᱫᱚ ᱟᱠᱚ ᱫᱤᱥᱚᱢ ᱫᱚ ᱧᱮᱞ ᱦᱳᱭᱳᱜ ᱠᱟᱱᱟ ᱢᱩᱨᱩᱫ ᱫᱟᱨᱮ ᱜᱮ ᱢᱩᱨᱩᱫ. ᱮ ᱵᱟᱜᱟᱱ ᱟᱫᱚ ᱟᱞᱮ ᱢᱟᱛᱚ ᱢᱩᱨᱢᱩ ᱦᱚᱲ ᱠᱟᱱᱟᱞᱮ᱾
ᱦᱮᱸ ᱟᱪᱷᱟ
ᱟᱫᱚ ᱟᱞᱮ ᱫᱚ ᱚᱱᱟ ᱠᱚᱫᱚ ᱵᱟᱞᱮ ᱡᱟᱜ ᱡᱚᱴᱮᱫ ᱵᱟᱲᱟᱭ ᱜᱮᱭᱟ ᱟᱫᱚ ᱢᱮᱱᱠᱷᱟᱱ ᱮᱢᱚᱱ ᱩᱯᱟᱹᱭ ᱵᱟᱹᱱᱩᱜ ᱱᱚᱰᱮ ᱜᱮ ᱪᱟᱞᱟᱣ ᱦᱩᱭᱩᱜ ᱛᱟᱢᱟ ᱚᱱᱟ ᱵᱤᱨ ᱜᱮ, ᱟᱪᱪᱷᱟ ᱟᱨ ᱱᱚᱣᱟ ᱫᱤᱥᱚᱢ ᱫᱚ ᱠᱟᱹᱴᱤᱡ ᱥᱟᱹᱨᱤᱜᱮ ᱠᱟᱹᱴᱤᱡ ᱟᱞᱟᱫᱟ ᱧᱚᱜ ᱫᱤᱥᱚᱢ ᱧᱚᱜ ᱠᱟᱱᱟ ᱡᱮ ᱵᱤᱨᱟᱴ ᱵᱤᱨ ᱫᱤᱥᱚᱢ ᱞᱮᱠᱟ ᱫᱚ ᱵᱟᱝ ᱵᱩᱡᱷᱟᱹᱜ ᱠᱟᱱᱟ ᱢᱮᱱᱠᱷᱟᱱ ᱴᱚᱸᱰᱟᱝ ᱥᱤᱥᱴᱮᱢ ᱥᱮ ᱫᱷᱤᱨᱤ ᱫᱤᱥᱚᱢ ᱞᱮᱠᱟ ᱵᱩᱡᱷᱟᱹᱜ ᱠᱟᱱᱟ᱾
ᱟᱪᱪᱷᱟ ᱟᱪᱪᱷᱟ ᱟᱪᱪᱷᱟ
ᱦᱮ
ᱚᱸ ᱟᱫᱚ ᱦᱚᱜ-ᱱᱟ ᱡᱤᱱᱤᱥ ᱠᱚ
ᱢᱮᱜ ᱛᱮ
ᱦᱮᱸ ᱦᱮᱸ ᱦᱮᱸ ᱚᱱᱟ ᱢᱩᱨᱩᱫ ᱵᱟᱦᱟ ᱠᱚ ᱢᱟᱱᱮ ᱚᱱᱟ ᱛᱚ ᱵᱤᱥᱮᱥ ᱠᱚᱨᱮ ᱥᱤᱡᱤᱱ ᱨᱮᱫᱚ ᱱᱟᱯᱟᱭ ᱜᱮ ᱧᱮᱞᱚᱜᱼᱟ, ᱠᱤᱱᱛᱩ ᱴᱷᱤᱠ ᱫᱚ ᱴᱷᱤᱠ ᱮᱠᱮᱱ ᱢᱩᱨᱩᱫ ᱫᱟᱨᱮ ᱦᱚᱸ ᱠᱤᱱᱛᱩ ᱚᱱᱟ ᱫᱟᱨᱮ ᱦᱚᱸ ᱱᱤᱛᱚᱜ ᱫᱚ ᱵᱟᱠᱚ ᱵᱟᱹᱜᱤᱭᱟᱜ ᱠᱟᱱᱟ ᱜᱮᱫ ᱢᱟᱜ ᱮᱫᱟ ᱠᱚ ᱜᱮᱫ ᱫᱟ,
ᱦᱮᱸ
ᱦᱮᱸ ᱵᱟᱠᱷᱟᱱ ᱛᱚ ᱢᱩᱨᱩᱫ ᱫᱟᱨᱮ ᱥᱮ ᱥᱟᱨᱡᱚ, ᱪᱮᱫ ᱞᱮᱠᱟ?
ᱞᱟᱹᱭ ᱫᱟᱹᱧ ᱡᱟᱦᱟᱸ ᱴᱩᱯᱤ ᱠᱚᱫᱚ ᱚᱱᱟ ᱢᱩᱨᱩᱫ ᱫᱟᱨᱮ ᱨᱮᱱᱟᱜ ᱜᱮ ᱠᱚ ᱵᱮᱱᱟᱣ ᱵᱟᱲᱟᱭ ᱜᱮᱭᱟ ᱡᱟᱦᱟᱸ ᱰᱷᱟᱞᱯᱟᱜ ᱰᱷᱟᱞᱯᱟᱜ ᱴᱩᱯ ᱦᱩᱸ ᱦᱟᱴ ᱯᱟᱛᱟ ᱠᱚᱨᱮᱜ ᱠᱚ ᱟᱠᱨᱤᱧ ᱛᱟᱵᱚᱱ ᱫᱚ ᱯᱟᱛᱟ ᱪᱷᱟᱛᱟ ᱠᱚᱨᱮᱫ
ᱢᱩᱡ ᱢᱩᱨᱩᱫ ᱫᱟᱨᱮᱱᱟᱜ ᱫᱚ ᱵᱟᱝ ᱚᱱᱟ ᱫᱚ ᱚᱱᱟ ᱫᱚ ᱪᱮᱫ ᱥᱟᱠᱟᱢ ᱡᱮ ᱛᱟᱦᱮᱱᱟ ᱚᱱᱟ ᱫᱚ ᱢᱟᱱᱮ ᱚᱱᱟ ᱫᱚ ᱜᱷᱩᱸᱜᱩ ᱠᱚ ᱞᱟᱹᱭ ᱛᱟᱦᱮᱱ ᱛᱚ ᱚᱱᱮ ᱚᱱᱟ ᱴᱩᱯᱤ ᱠᱚ ᱵᱮᱱᱟᱣ ᱛᱟᱦᱮᱱ ᱠᱚ ᱚᱱᱟ ᱢᱤᱫᱴᱮᱱ ᱟᱞᱟᱫᱟ ᱥᱟᱠᱟᱢ ᱛᱟᱦᱮᱱ ᱦᱮᱸ ᱦᱮᱸ ᱦᱮᱸ ᱦᱮᱸ ᱴᱷᱤᱠ ᱴᱷᱤᱠ ᱤᱧ ᱵᱩᱡᱽ ᱫᱟᱲᱮᱜ ᱠᱟᱹᱱᱤᱧ ᱡᱤᱱᱤᱥ ᱛᱮᱫ ᱤᱧᱦᱚᱸ ᱚᱱᱟ ᱱᱤᱛᱚᱜ ᱟᱪᱪᱷᱟ ᱫᱤᱥᱟᱹ ᱵᱟᱹᱧ ᱦᱮᱡ ᱵᱟᱹᱧ ᱫᱤᱥᱟᱹᱭᱮᱜ-ᱟ ᱠᱤᱱᱛᱩ ᱚᱱᱟ ᱢᱩᱨᱩᱜ ᱥᱟᱠᱟᱢ ᱫᱚ ᱵᱟᱝᱠᱚ ᱵᱮᱱᱟᱣᱟ ᱚᱱᱟ ᱫᱚ ᱦᱟᱸᱜ ᱵᱤᱨ ᱨᱮ ᱚᱱᱠᱟᱱ ᱢᱤᱫᱴᱟᱝ ᱟᱞᱟᱫᱟ ᱫᱟᱨᱮ ᱢᱮᱱᱟᱜᱼᱟ ᱚᱱᱟ ᱚᱱᱟ ᱥᱟᱠᱟᱢ ᱨᱮᱱᱟᱜ ᱠᱚ ᱵᱮᱱᱟᱣ ᱛᱟᱦᱮᱱ ᱠᱚ
ᱛᱟᱨᱯᱚᱨᱮ ᱛᱟᱦᱞᱮ ᱟᱯᱮ ᱥᱮᱫ ᱫᱚ ᱛᱟᱦᱚᱞᱮ ᱢᱩᱬᱩᱫ ᱫᱟᱨᱮ ᱫᱚ ᱚᱱᱠᱟ ᱫᱚ ᱢᱮ ᱵᱟᱱᱩᱜᱼᱟ ᱦᱮᱸ ᱵᱟᱝ ᱥᱮ
ᱵᱟᱝ ᱵᱟᱹᱱᱩᱜᱼᱟ ᱵᱟᱹᱱᱩᱜᱼᱟ ᱟᱞᱮ ᱫᱤᱥᱚᱢ ᱥᱟᱨᱡᱚᱢ ᱵᱤᱨ ᱜᱮ ᱢᱟᱱᱮ ᱥᱟᱨᱡᱚᱢ ᱵᱤᱨ ᱡᱩᱫᱤᱢ ᱞᱟᱹᱭᱟ ᱟᱞᱮᱭᱟᱜ ᱵᱤᱨ ᱮᱢᱚᱱ ᱞᱮᱛᱟᱲ ᱠᱟᱱᱟ ᱠᱚᱢ ᱠᱚᱨᱮ ᱟᱹᱰᱤ ᱥᱟᱺᱜᱤᱧ ᱟᱞᱮᱭᱟᱜ ᱠᱚᱢ ᱠᱚᱨᱮ ᱢᱤᱫᱴᱟᱝ ᱡᱮᱞᱟ ᱟᱨ ᱢᱤᱫᱴᱟᱝ ᱩᱱᱟᱜ ᱢᱟᱨᱟᱝ ᱵᱤᱨ ᱪᱟᱞᱟᱣ ᱠᱟᱱᱟ
ᱳ ᱵᱟᱵᱟ ᱨᱮ ᱟᱹᱰᱤ ᱢᱟᱨᱟᱝ ᱛᱟᱦᱞᱮ ᱛᱚ ᱟᱹᱰᱤ ᱢᱟᱨᱟᱝ
ᱦᱮᱸ ᱢᱟᱱᱮ ᱱᱚᱣᱟ ᱵᱤᱨ ᱜᱮ ᱟᱹᱪᱩᱨ ᱵᱤᱦᱩᱨ ᱟᱹᱪᱩᱨ ᱵᱤᱦᱩᱨ ᱠᱟᱛᱮ ᱦᱟᱸᱰᱮ ᱪᱟᱞᱟᱣ ᱠᱟᱛᱮ ᱮᱠᱵᱟᱨᱮ ᱪᱟᱞᱟᱣᱱᱟ ᱚᱱᱟᱜᱮ
ᱚ ᱚ
ᱢᱟᱱᱮ ᱚᱱᱟ ᱠᱷᱟᱹᱛᱤᱨ ᱛᱮ ᱡᱟᱦᱟᱸ ᱢᱚᱬᱮ ᱠᱟᱴᱟ ᱠᱚᱫᱚ ᱠᱚ ᱦᱮᱡ ᱞᱮᱱᱠᱷᱟᱱ ᱟᱞᱮ ᱫᱚᱠᱚ ᱦᱤᱨᱤᱡ ᱞᱮᱜᱮᱭᱟ ᱢᱟᱱᱮ
ᱚ ᱦᱚᱸ ᱛᱟᱦᱚᱞᱮ ᱯᱨᱟᱭ ᱜᱮ ᱟᱯᱮ ᱫᱚ ᱩᱱᱠᱩ ᱩᱱᱠᱩ ᱫᱚ ᱢᱟᱱᱮ ᱦᱮᱣᱟ ᱜᱮᱛᱟ ᱯᱮᱭᱟᱠᱚ ᱦᱮᱸ ᱵᱟᱝ ᱥᱮ
ᱦᱮᱭᱟ ᱜᱮᱭᱟ ᱦᱮᱸ ᱦᱮᱸ ᱢᱟᱱᱮ ᱱᱩᱠᱩ ᱫᱚ ᱧᱮᱞ ᱦᱮᱣᱟ ᱜᱮ
ᱦᱮ ᱟᱫᱚ ᱢᱚᱬᱮ ᱠᱟᱴᱟᱢ ᱞᱟᱹᱭ ᱠᱮᱜᱼᱟ ᱢᱚᱬᱮ ᱠᱟᱴᱟ ᱦᱚᱸ ᱱᱮᱛᱟᱨ ᱫᱚ ᱢᱚᱴᱟᱢᱩᱴᱤ ᱚᱱᱮ ᱚᱱᱟ ᱢᱟᱱᱮ ᱡᱟᱦᱟᱸ ᱞᱮᱠᱟ ᱠᱚ ᱛᱟᱦᱮᱸ ᱠᱟᱱᱟ ᱯᱟᱹᱦᱤᱞ ᱮᱱᱛᱮᱜ ᱟᱢᱦᱚᱸ ᱦᱳᱭᱛᱚ ᱫᱩᱫᱩᱵᱟ ᱠᱚᱛᱮ ᱠᱚᱴᱷᱮᱱ ᱠᱚᱢ ᱡᱟᱦᱟᱢ ᱠᱟᱜᱟᱢ ᱚᱱᱟ ᱦᱚᱸ ᱩᱱᱠᱩ ᱦᱚᱸ ᱠᱤᱪᱷᱩ ᱪᱚᱞ ᱠᱚᱥᱮ ᱤᱭᱟᱹ ᱦᱚᱸ ᱠᱚᱢ ᱱᱮᱛᱟᱨ ᱫᱚ ᱟᱹᱭᱠᱟᱹᱜ ᱠᱟᱱᱟ ᱡᱟᱦᱟᱸ ᱟᱡᱚᱢ ᱵᱟᱲᱟ ᱥᱮ ᱤᱧᱟᱹᱜ ᱢᱟᱢᱟ ᱚᱲᱟᱜ ᱦᱚᱸ ᱵᱩᱨᱩ ᱫᱤᱥᱚᱢ ᱥᱮᱫ ᱠᱟᱱ ᱜᱮᱭᱟ ᱩᱱᱠᱩ ᱦᱚ ᱯᱨᱟᱭ ᱜᱮᱠᱚ ᱦᱤᱨᱤ ᱵᱟᱲᱟ ᱠᱚᱣᱟ ᱠᱚ ᱛᱚ ᱟᱫᱚ ᱩᱱ ᱡᱚᱠᱷᱚᱡ ᱵᱟᱝ ᱢᱟᱢᱟ ᱫᱟᱫᱭ ᱞᱟᱹᱭᱮᱫ ᱛᱟᱦᱮᱫ ᱡᱟᱦᱟ ᱟᱞᱮ ᱦᱩᱰᱤᱧ ᱵᱤᱫᱟᱹᱞ ᱩᱱ ᱚᱢᱚᱞ ᱫᱚ ᱩᱱᱠᱩᱣᱟᱜ ᱦᱚᱸ ᱵᱟᱹᱲᱛᱤ ᱠᱚ ᱛᱟᱦᱮᱸ ᱠᱟᱱᱟ ᱠᱚ ᱱᱤᱛᱚᱫᱚ ᱟᱛᱮ ᱟᱥ ᱦᱚᱛᱮ ᱛᱮ ᱩᱱᱠᱩ ᱦᱚ ᱟᱫᱚ ᱠᱟᱱᱟ ᱠᱚ ᱥᱮ ᱠᱚ ᱪᱤᱠᱟᱹ ᱠᱟᱱᱟ ᱢᱟᱱᱮ ᱩᱱᱠᱩᱣᱟᱜ ᱦᱚ ᱚᱱᱠᱟ ᱱᱤᱛᱚᱜ ᱫᱚ ᱵᱟᱠᱚ ᱦᱤᱨᱤ ᱵᱟᱲᱟᱭᱮᱫ ᱠᱚᱣᱟ ᱟᱨᱠᱤ
ᱦᱮᱸ ᱦᱤᱫᱤ ᱵᱚᱞᱛᱮ ᱠᱟᱴᱤᱡ ᱠᱚ ᱠᱚᱢ ᱧᱚᱜ ᱠᱟᱱᱟ ᱪᱮᱫᱟᱜ ᱤᱧ ᱞᱟ. ᱭᱟ ᱠᱚᱢ ᱧᱚᱜ ᱠᱟᱱᱟ ᱠᱚ ᱥᱟᱶᱛᱮ ᱟᱠ ᱟᱠᱚᱣᱟᱜ ᱡᱟᱦᱟ ᱥᱟᱭᱤᱡ ᱠᱚ ᱦᱩᱰᱤᱧᱚᱜ ᱠᱟᱱᱟ ᱠᱟᱨᱚᱱ ᱞᱟᱦᱟ ᱛᱮᱠᱚ ᱞᱟᱹᱭ ᱵᱟᱲᱟ ᱠᱮᱭᱟ ᱡᱮ ᱟᱢᱮᱢ ᱧᱮᱞ ᱠᱚᱣᱟ ᱢᱟᱱᱮ ᱫᱟᱨᱟ ᱦᱟᱨᱟ ᱚᱲᱟᱜ ᱠᱷᱚᱱ ᱦᱚᱸ ᱪᱮᱛᱟᱱ ᱱᱚᱠᱟᱢ ᱠᱚᱭᱚ ᱟᱭᱟ ᱮᱢᱚᱱ ᱢᱟᱨᱟᱝ ᱠᱚ ᱛᱟᱦᱮᱱᱟ ᱢᱟᱱᱮ ᱱᱩᱠᱩ ᱫᱚ ᱚᱱᱮ ᱢᱚᱬᱮ ᱠᱟᱴᱟ ᱥᱮ ᱢᱚᱬᱮ ᱠᱟᱴᱟ ᱞᱮᱠᱟᱱ ᱠᱚᱜᱮ
ᱱᱟᱪᱷᱟ
ᱦᱮ ᱢᱟᱱᱮ ᱵᱟᱭᱟᱨ ᱠᱟᱰᱟ ᱵᱚᱱ ᱞᱟᱹᱭᱚᱣᱟ ᱡᱟᱦᱟᱸᱭ ᱫᱚ ᱦᱟᱹᱛᱤ ᱩᱱᱠᱩ ᱫᱚ ᱚᱱᱠᱟ ᱦᱟᱹᱛᱤ ᱞᱮᱠ ᱠᱟᱱ ᱜᱮᱠᱚ ᱠᱚ ᱧᱮᱞᱚᱜᱼᱟ
ᱛᱟᱦᱮᱸ ᱠᱟᱱᱟ ᱠᱚ ᱟᱨ ᱱᱤᱛ ᱫᱚ ᱪᱤᱠᱟᱹᱜ ᱠᱟᱱᱟ ᱱᱤᱛᱚᱜ ᱦᱮᱸ ᱱᱤᱛ ᱫᱚ ᱢᱚᱴᱟᱢᱩᱴᱤ ᱥᱟᱭᱤᱡᱽ ᱚᱵᱚᱥᱥᱚ ᱠᱚᱢ ᱠᱟᱱᱟ ᱢᱟᱱᱮ ᱡᱟᱦᱟᱸ ᱯᱟᱹᱦᱤᱞᱟᱜ ᱤᱭᱟᱹ ᱪᱤᱛᱟᱹᱨ ᱠᱚ ᱟᱨ ᱱᱮᱛᱟᱨᱟᱜ ᱤᱭᱟᱹ ᱠᱚ ᱧᱮᱞ ᱵᱟᱲᱟ ᱞᱮᱠᱚ ᱠᱷᱟᱱ ᱵᱩᱡᱷᱟᱹᱜ-ᱟ ᱟᱵᱚ ᱛᱤᱱᱟᱹᱜ ᱴᱟ ᱵᱚᱱᱚᱫᱚᱞ ᱦᱩᱭ ᱟᱠᱟᱱᱟ ᱢᱟᱱᱮ ᱢᱟᱹᱱᱢᱤ ᱞᱮᱠᱟᱜᱮ ᱡᱚᱛᱚ ᱡᱤᱵᱽ ᱡᱤᱭᱟᱹᱞᱤ ᱜᱮ ᱵᱚᱱᱚᱫᱚᱞ ᱵᱚᱱᱚᱫᱚᱞᱚᱜ ᱠᱟᱱᱟ ᱠᱚ
ᱟᱪᱷᱟ ᱵᱟᱝᱪᱚ ᱤᱧᱟ ᱢᱚᱱᱮ ᱞᱟ. ᱭ ᱫᱟ ᱚᱱᱟ ᱵᱚᱱᱚᱫᱚᱞ ᱫᱚ ᱚᱱᱠᱟ ᱠᱟᱛᱮ ᱜᱮ ᱦᱩᱭᱩ-ᱟ ᱤᱧᱢᱟ ᱯᱟᱹᱦᱤᱞ ᱫᱚ ᱡᱚᱢ ᱧᱩ ᱠᱚ ᱧᱟᱢ ᱠᱮᱭᱟ ᱚᱱᱟ ᱠᱷᱟᱹᱛᱤᱨ ᱠᱷᱟᱛᱤᱨ ᱠᱚ ᱛᱟᱦᱮ ᱫᱟᱲᱮ ᱭᱟᱫᱟ ᱢᱮᱱᱠᱷᱟᱱ ᱱᱤᱛᱚᱜ ᱫᱚ ᱟᱠᱚᱣᱟᱜ ᱵᱤᱨᱼᱵᱩᱨᱩ ᱨᱮ ᱫᱟᱨᱮ ᱱᱟᱹᱲᱤ ᱱᱚᱝᱠᱟᱱ ᱡᱚᱢᱟᱜ ᱧᱩᱣᱟᱜ ᱵᱟᱹᱱᱩᱜ ᱛᱟᱞᱮ ᱵᱟᱹᱭ ᱵᱟᱹᱭᱛᱮ ᱟᱠᱚᱣᱟᱜ
ᱤᱭᱟᱹ ᱦᱚᱸ ᱢᱟᱱᱮ ᱠᱚᱢᱚᱜ ᱠᱟᱱ ᱛᱟᱠᱚᱣᱟ ᱦᱮ ᱵᱟᱝ ᱦᱮ ᱱᱚᱣᱟ ᱱᱚᱣᱟ ᱫᱚ ᱡᱚᱛᱷᱟᱛ ᱠᱟᱛᱷᱟ ᱜᱮᱢ ᱞᱟᱹᱭ ᱠᱮᱫᱟ ᱤᱧᱟᱹᱜ ᱦᱚ ᱚᱱᱟ ᱫᱚ ᱠᱚᱛᱷᱟᱣ ᱱᱟ ᱠᱚᱛᱷᱟᱣ ᱦᱚ ᱠᱟᱹᱴᱤᱡ ᱠᱟᱹᱴᱤᱡ ᱢᱚᱱᱮ ᱵᱟᱲᱟ ᱦᱩᱭᱩᱜ ᱛᱤᱧ ᱛᱟᱦᱮᱱ ᱜᱮᱭᱟ ᱞᱟᱦᱟ ᱠᱷᱚᱱ ᱜᱮ
ᱮ... ᱠᱟᱨᱚᱱ ᱤᱧ ᱫᱚ ᱱᱚᱝᱠᱟᱧ ᱢᱚᱱᱮᱭᱟ ᱯᱚᱨᱠᱤᱛᱤ ᱮᱢᱚᱱ ᱢᱮᱫᱴᱟᱝ ᱡᱤᱱᱤᱥ ᱠᱟᱱᱟ ᱟᱹᱰᱤ ᱠᱤᱪᱷᱩ ᱡᱤᱱᱤᱥ ᱜᱮ ᱯᱚᱠᱨᱤᱛᱤ ᱥᱟᱝ ᱛᱟᱞ ᱢᱤᱞᱟᱹᱣ ᱠᱟᱛᱮ ᱵᱚᱱᱚᱫᱚᱞ ᱪᱟᱞᱟᱜᱼᱟ
ᱮᱠᱫᱚᱢ ᱮᱠᱫᱚᱢ ᱟᱨ ᱯᱨᱚᱠᱤᱛᱤᱠ ᱟᱢ ᱚᱱᱟ ᱡᱤᱱᱤᱥᱮᱢ ᱟᱫ ᱦᱚᱪᱚᱭᱟ ᱥᱮᱢ, ᱟᱢ ᱚᱱᱟ ᱡᱤᱱᱤᱥᱮᱢ ᱵᱟᱲᱤᱡᱟᱢ ᱛᱚ ᱟᱢᱟᱜ ᱦᱚ ᱡᱤᱭᱚᱱ ᱨᱮᱥᱮ ᱱᱟᱜ ᱦᱚ ᱵᱟᱰ ᱢᱟᱱᱮ ᱵᱚᱱᱚᱫᱚᱞ ᱦᱤᱡᱩᱜ ᱛᱟᱢᱟ ᱥᱮ ᱥᱮ ᱟᱢᱟᱜ ᱡᱟᱦᱟᱸ ᱮᱸᱻ ᱞᱟᱹᱠᱛᱤᱭᱮᱢ ᱧᱟᱢᱮᱫ ᱛᱟᱦᱮᱱᱟ ᱞᱟᱦᱟᱛᱮ ᱚᱱᱟ ᱦᱚ ᱱᱤᱛᱚᱜ ᱫᱚ ᱵᱟᱝ ᱮᱢ ᱧᱟᱢ ᱫᱟᱲᱮᱭᱟᱜ-ᱟ ᱢᱟᱱᱮ ᱯᱟᱹᱦᱤᱞ ᱫᱚ ᱪᱮᱫ ᱞᱮᱠᱟ ᱯᱟᱹᱦᱤᱞ ᱫᱚ ᱠᱤᱪᱷᱩ ᱡᱟᱭᱜᱟ ᱠᱚᱨᱮ ᱫᱚ ᱥᱮ ᱵᱮᱥᱤᱨ ᱵᱷᱟᱜᱽ ᱡᱟᱭᱜᱟ ᱠᱚᱨᱮ ᱜᱮ ᱢᱟᱱᱮ ᱤᱭᱟᱹ ᱠᱟᱛᱮᱫ ᱜᱮᱠᱚ ᱡᱚᱢ ᱵᱟᱲᱟᱭᱮᱫ ᱛᱟᱦᱮᱫ ᱠᱚ ᱮᱱ ᱮᱱᱛᱮᱫ ᱵᱤᱨ ᱵᱤᱨ ᱵᱩᱨᱩ ᱵᱷᱚᱨᱥᱟ ᱜᱮᱠᱚ ᱛᱟᱦᱮ ᱠᱟᱱᱟ ᱠᱚ, ᱠᱤᱱᱛᱩ ᱱᱤᱛ ᱫᱚ ᱧᱮᱞᱚᱜ ᱠᱟᱱᱟ ᱧᱮᱞᱚᱜᱚᱜ ᱠᱟᱱᱟ ᱪᱮ ᱞᱮᱠᱟ ᱮᱻ ᱯᱟᱹᱦᱤᱞ ᱫᱚ ᱚᱱᱠᱟ ᱵᱟᱡᱟᱨ ᱥᱟᱦᱟᱨ ᱫᱚ ᱵᱟᱝ ᱛᱟᱦᱮ ᱠᱟᱱᱟ ᱥᱮ ᱛᱟᱹᱣ ᱨᱮᱦᱚ ᱦᱚᱲ ᱠᱚ ᱵᱟᱧᱪᱟᱣ ᱠᱚ ᱛᱟᱦᱮ ᱠᱟᱱᱟ ᱠᱚ ᱡᱚᱢ ᱧᱩ ᱠᱚ ᱧᱟᱢᱮᱫ ᱛᱟᱦᱮᱱ ᱠᱚ ᱟᱨ ᱚᱱᱮ ᱡᱟᱦᱟ ᱞᱮᱠᱟᱢ ᱞᱟᱹᱭᱮᱜ-ᱟ ᱦᱟᱹᱛᱤᱭᱟᱜ ᱥᱟᱭᱤᱡᱽ ᱦᱚ ᱩᱱ ᱡᱚᱠᱷᱚᱡ ᱫᱚ ᱢᱚᱴᱟᱢᱚᱴᱤ ᱢᱟᱱᱮ ᱢᱟᱨᱟᱝ ᱜᱮᱥᱮ ᱟᱰᱤ ᱥᱮᱬᱟ ᱥᱮᱬᱟ ᱠᱚ ᱛᱟᱦᱮ ᱠᱟᱱᱟ ᱠᱚ ᱟᱨ ᱱᱤᱛᱚᱜ ᱫᱚ ᱚᱱᱟ ᱡᱚᱢ ᱧᱩ ᱡᱚᱢ ᱧᱩ ᱦᱚ ᱵᱟᱠᱚ ᱧᱟᱢᱮᱜᱼᱟ ᱦᱚ ᱡᱟᱠ ᱜᱮ ᱡᱟᱦᱟ ᱞᱮᱠᱟ ᱜᱮ ᱦᱚᱜᱼᱱᱟ ᱜᱮ ᱠᱚᱛᱷᱟ ᱱᱟ ᱠᱟᱛᱷᱟ ᱞᱟᱹᱴᱩ ᱠᱟᱨᱚᱱ ᱦᱩᱭᱩᱜᱼᱟ ᱤᱧᱟᱹᱜ ᱢᱚᱱᱮ ᱦᱩᱭᱩᱜ ᱛᱤᱧᱟ
ᱦᱮᱸᱻ
ᱛᱟᱯᱚᱨ ᱢᱟᱱᱮ ᱢᱮᱸᱫ ᱛᱮᱫᱚ ᱦᱟᱹᱛᱤ ᱠᱚᱫᱚᱢ ᱧᱮᱞ ᱟᱠᱟᱫ ᱠᱚᱣᱟ ᱥᱮ ᱵᱟᱝ?
ᱪᱮᱫ ᱞᱮᱠᱟ?
ᱞᱤᱧ ᱧᱮᱞ ᱠᱟᱫ ᱠᱚᱣᱟ ᱥᱮ ᱵᱟᱝ?
ᱦᱮ ᱧᱮᱞ ᱵᱟᱲᱟ ᱦᱩᱭ ᱠᱟᱱ ᱜᱮᱭᱟ ᱚᱵᱚᱥᱥᱚ ᱟᱫᱚ ᱱᱤᱛᱟᱨᱟᱜ ᱦᱟᱛᱤ ᱱᱮᱛᱟᱨᱟᱜ ᱦᱟᱹᱛᱤᱭᱟᱜ ᱥᱟᱭᱤᱡ ᱫᱚ ᱟᱨ ᱯᱟᱹᱦᱤᱞ ᱚᱱᱮ ᱡᱟᱦᱟ ᱵᱟᱹᱧ ᱞᱟᱹᱭ ᱠᱮᱫ ᱪᱤᱛᱟᱹᱨ ᱫᱚ ᱢᱚᱴᱟᱢᱚᱴᱤ ᱰᱤᱯᱷᱟᱨᱮᱱᱴ ᱫᱚ ᱵᱩᱡᱷᱟᱹᱜ ᱜᱮᱭᱟ ᱟᱨᱠᱤ ᱵᱚᱱᱚᱫᱚᱞ ᱛᱮᱫ ᱫᱚ ᱱᱩᱭ ᱫᱚᱥᱮ ᱥᱮᱬᱟ ᱥᱮᱬᱟ ᱠᱚ ᱛᱟᱦᱮ ᱠᱟᱱᱟ ᱱᱤᱛ ᱫᱚ ᱦᱩᱰᱤᱧ ᱦᱩᱰᱤᱧ ᱟᱨᱚ ᱦᱟᱯᱮᱱ ᱫᱤᱱ ᱟᱨᱚ ᱯᱟᱪᱮᱫ ᱠᱚ ᱦᱩᱰᱤᱧᱚᱜ ᱱᱚᱣᱟ ᱠᱩᱠᱞᱤ ᱢᱚᱱᱮᱨᱮ ᱛᱟᱦᱮᱱ ᱜᱮᱭᱟ ᱥᱮ ᱡᱟᱱᱟᱢᱚᱜ ᱜᱮᱭᱟ ᱱᱚᱝᱠᱟᱱᱟᱜ ᱠᱩᱠᱞᱤ
ᱦᱮᱸ ᱠᱟᱨᱚᱱ ᱱᱮᱛᱟᱨ ᱫᱚ ᱡᱮᱢᱚᱱ ᱟᱨᱚ ᱠᱚᱛᱼᱼ ᱼᱼᱛᱮᱠ ᱫᱚ ᱵᱚᱱ ᱦᱩᱰᱤᱧ ᱫᱟ ᱡᱮᱢᱚᱱ ᱪᱮᱠᱟᱧ ᱞᱟᱹᱭᱟ ᱞᱟᱦᱟ ᱛᱮᱫᱚ ᱵᱟᱲᱮ ᱫᱟᱨᱮ ᱢᱟᱱᱮ ᱵᱟᱲᱮ ᱫᱟᱨᱮ ᱞᱮᱠᱟᱱ ᱜᱮ ᱵᱟᱲᱮ ᱫᱟᱨᱮᱢ ᱵᱩᱡᱷᱟᱹᱣᱟ ᱱᱮᱛᱟᱨ ᱫᱚ ᱵᱟᱲᱮ ᱫᱟᱨᱮ ᱦᱚ ᱧᱮᱞᱢᱮ ᱢᱤᱫᱴᱟᱝ ᱴᱩᱵ ᱨᱮᱠᱚ ᱨᱚᱦᱚᱭ ᱠᱟᱫᱟ ᱠᱤᱱᱛᱩ ᱵᱟᱲᱮ ᱫᱟᱨᱮ ᱠᱟᱱᱟ ᱦᱮᱸ
ᱟᱜ ᱫᱚ ᱚᱱᱟ ᱦᱮᱸᱥᱟᱜ ᱫᱟᱨᱮ ᱥᱮ ᱵᱟᱲᱮ ᱫᱟᱨᱮ ᱚᱱᱠᱟ ᱧᱮᱞ ᱧᱟᱢ ᱦᱚ ᱵᱟᱝ ᱧᱮᱞ ᱧᱟᱢᱚᱜ ᱠᱟᱱᱟ
ᱦᱮᱸ ᱟᱨ ᱪᱤᱠᱟ ᱧᱮᱧᱟᱢᱚᱜ ᱠᱟᱱ ᱨᱮᱦᱚᱸ ᱱᱮᱛᱟᱨ ᱡᱷᱚᱛᱚ ᱠᱚᱞᱚᱢ ᱥᱤᱥᱴᱮᱢ ᱠᱟᱫᱟ ᱠᱚ ᱥᱮ ᱩᱞ ᱫᱟᱨᱮ ᱦᱚᱸ ᱩᱞ ᱦᱮᱸ ᱞᱟᱦᱟ ᱛᱮᱫᱚ ᱩᱞ ᱫᱟᱨᱮ ᱢᱟᱱᱮ ᱡᱷᱟᱞᱯᱟᱨ ᱧᱚᱜ ᱩᱞ ᱫᱟᱨᱮᱜᱼᱟ ᱱᱮᱛᱟᱨ ᱩᱞ ᱫᱟᱨᱮ ᱢᱟᱱᱮ ᱧᱮᱞ ᱠᱮᱫᱟᱢ ᱱᱟᱥᱮ ᱦᱟᱨᱟᱭᱮᱱ ᱛᱮᱜᱮ ᱟᱨᱦᱚᱸ ᱞᱤᱣᱮᱫ ᱮᱱᱛᱮ ᱚᱛ ᱨᱮᱜᱮ ᱡᱚᱜ ᱠᱟᱱᱟ
ᱦᱮᱸᱻ ᱟᱨ ᱚᱱᱮ ᱚᱱᱟ ᱡᱟᱦᱟᱸ ᱱᱤᱛᱳᱜ ᱵᱟᱝ ᱠᱚᱞᱚᱢ ᱥᱤᱥᱴᱮᱢ ᱚᱱᱟ ᱚᱱᱟ ᱫᱟᱨᱮ ᱨᱮᱱᱟᱜ ᱠᱟᱹᱢᱤ ᱫᱚ ᱠᱤᱱᱛᱩ ᱯᱟᱹᱦᱤᱞᱟᱜ ᱡᱟᱦᱟᱸ ᱫᱚᱥ ᱯᱚᱱᱨᱚ ᱵᱚᱪᱷᱚᱨ ᱞᱟᱹᱴᱩ ᱥᱮᱬᱟ ᱥᱮᱬᱟ ᱫᱟᱨᱮ ᱚᱱᱟ ᱫᱟᱨᱮ ᱫᱟᱨᱮ ᱞᱮᱠᱟ ᱫᱚ ᱡᱩᱫᱤᱭᱚ ᱢᱟᱨᱟᱝ ᱚᱜ ᱠᱟᱱ ᱨᱮᱦᱚ ᱚᱱᱟ ᱫᱟᱨᱮ ᱞᱮᱠᱟ ᱫᱚ ᱠᱤᱱᱛᱩ ᱚᱠᱥᱤᱡᱮᱱ ᱫᱚ ᱵᱟᱝᱼᱮ ᱮᱢ ᱫᱟᱲᱮᱭᱟᱜ ᱠᱟᱱᱟ ᱦᱚᱭ ᱦᱤᱸᱥᱤᱫ ᱫᱚ ᱚᱱᱟ ᱢᱤᱫᱴᱟᱝ ᱡᱟᱦᱟᱸ ᱨᱮᱭᱟᱲ ᱛᱟᱦᱮᱱ ᱛᱟᱦᱮᱱ
ᱟᱨ ᱤᱧ ᱫᱚ ᱱᱚᱝᱠᱟᱧ ᱢᱚᱱᱮ ᱜᱮ ᱡᱚᱼᱼ ᱼᱼᱠᱷᱚᱱ ᱟᱮᱢ ᱞᱟᱹᱭ ᱠᱮᱫᱟ ᱞᱟᱹᱠᱛᱤ ᱢᱤᱫᱴᱟᱝ ᱠᱟᱛᱷᱟᱢ ᱜᱚᱞᱯᱷᱚ ᱤᱫᱤ ᱠᱮᱫ ᱛᱟᱞᱟᱝᱟ ᱡᱮ ᱟᱵᱚ ᱫᱚ ᱩᱸᱻ ᱥᱚᱢᱚᱭ ᱫᱚ ᱱᱚᱝᱠᱟ ᱞᱟᱹᱠᱛᱤ ᱵᱚᱞᱛᱮ ᱪᱮᱫ ᱞᱮᱠᱟ ᱯᱟᱹᱦᱤᱞ ᱫᱚ ᱵᱤᱨ ᱵᱩᱨᱩ ᱨᱮᱵᱚᱱ ᱛᱟᱦᱮᱸ ᱠᱟᱱᱟ ᱵᱤᱨ ᱵᱩᱨᱩ ᱟᱵᱚᱣᱟᱜ ᱞᱟᱹᱠᱼ ᱠᱟᱹᱜ ᱠᱟᱱ ᱠᱷᱟᱹᱛᱤᱨ ᱛᱮ ᱫᱟᱨᱮ ᱱᱟᱹᱲᱤ ᱠᱚ ᱵᱟᱵᱚᱱ ᱢᱟᱜᱮᱛ ᱛᱟᱦᱮᱸ ᱠᱟᱨᱚᱱ ᱠᱚᱵᱚᱱ ᱧᱟᱢ ᱮᱫᱟ ᱟᱫᱚ ᱱᱮᱛᱟᱨ ᱫᱚ ᱟᱵᱚᱣᱟᱜ ᱟᱨ ᱡᱟᱦᱟᱸ ᱵᱚᱱ ᱫᱟᱲᱮᱭᱟᱜ ᱛᱮ ᱡᱟᱹᱱᱤᱡ ᱠᱷᱟᱱ ᱤᱧᱟᱹᱜ ᱫᱚ ᱚᱱᱟ ᱠᱚᱫᱚ ᱵᱟᱹᱲᱛᱤᱵᱚᱱ ᱮᱞᱟ ᱯᱮᱞᱟᱭᱮᱫᱟ ᱢᱟᱱᱮ ᱵᱚᱱ ᱢᱟᱜ
ᱟᱥᱟ ᱟᱥᱟ ᱠᱚᱨᱤ ᱟᱥᱟ ᱠᱚᱨᱤ ᱟᱨ ᱟᱨ ᱱᱚᱸᱰᱮ ᱫᱚ ᱟᱵᱚᱣᱟᱜ ᱫᱚ ᱢᱟᱱᱮ ᱥᱤᱵᱤᱞ ᱡᱤᱱᱤᱥ ᱛᱮᱫ ᱵᱮᱥᱤ ᱵᱚᱱ ᱯᱟᱸᱡᱟᱭ ᱮᱫᱟᱵᱚᱱ ᱢᱟᱱᱮ ᱠᱟᱹᱢᱤ ᱦᱩᱭᱩᱜ ᱟᱨ ᱵᱟᱝ ᱦᱩᱭᱩᱜ ᱵᱮᱯᱟᱨ ᱴᱟᱜ ᱫᱚ ᱱᱤᱭᱟᱹ ᱫᱚ ᱵᱟᱵᱚᱱ ᱠᱷᱚᱡᱚᱜ ᱠᱟᱱᱟ ᱵᱚᱱ ᱡᱮ ᱤᱧᱟᱹᱜ ᱦᱚᱲᱢᱚ ᱡᱤᱣᱤ ᱞᱟᱹᱜᱤᱫ ᱛᱤᱱᱟᱹᱜ ᱴᱟ ᱴᱷᱤᱠᱟ ᱵᱟᱝ ᱴᱷᱤᱠᱟ ᱚᱱᱟ ᱫᱚ ᱵᱟᱝ ᱤᱭᱟᱹ ᱠᱟᱛᱮ ᱟᱵᱚ ᱫᱚ ᱥᱤᱵᱤᱞ ᱡᱤᱱᱤᱥ ᱵᱟᱠᱷᱟᱱ ᱛᱚ ᱯᱟᱹᱦᱤᱞ ᱦᱚᱲ ᱠᱚ ᱨᱩᱣᱟᱹ ᱦᱟᱹᱥᱩᱜ ᱠᱟᱱ ᱛᱟᱦᱮᱸᱫ ᱩᱱᱤᱭᱟᱜ ᱵᱤᱨ ᱩᱱᱠᱩ ᱠᱚᱣᱟᱜ ᱵᱤᱨ ᱵᱤᱨ ᱨᱮ ᱵᱩᱨᱩ ᱨᱮᱜᱮ ᱚᱸᱰᱮ ᱜᱮ ᱩᱱᱠᱩᱣᱟᱜ ᱨᱟᱱ ᱢᱩᱨᱜᱟᱹᱱ ᱛᱟᱦᱮᱸ ᱠᱟᱱᱟ ᱠᱚᱣᱟ ᱚᱸᱰᱮ ᱛᱮᱜᱮ ᱚᱱᱟ ᱛᱮᱜᱮ ᱠᱚ ᱵᱮᱥᱚᱜ ᱠᱟᱱᱛᱮ ᱠᱤᱱᱛᱩ ᱱᱤᱛᱚᱜ ᱠᱤᱪᱷᱩ ᱠᱤᱪᱷᱩ ᱡᱟᱦᱟᱸ ᱨᱳᱜᱽ ᱟᱡᱟᱨ ᱚᱰᱩᱠ ᱟᱠᱟᱱᱟ ᱡᱮᱢᱚᱱ ᱢᱟᱱᱮ ᱮᱠᱡᱟᱢᱯᱮᱞ ᱞᱮᱠᱟᱛᱮ ᱡᱩᱫᱤᱢ ᱢᱮᱱ ᱫᱟᱲᱮᱭᱟᱜᱼᱟᱢ ᱡᱮᱢᱚᱱ ᱠᱮᱱᱥᱟᱨ ᱴᱤᱭᱩᱢᱟᱨ ᱠᱤᱱᱛᱩ ᱯᱟᱹᱦᱤᱞᱟᱹ ᱦᱚᱲᱟᱜ ᱛᱚ ᱚᱱᱠᱟᱱᱟᱜ ᱨᱳᱜᱽ ᱟᱡᱟᱨ ᱦᱚᱸ ᱵᱟᱝ ᱧᱮᱞ ᱧᱟᱢᱚᱜ ᱠᱟᱱ ᱛᱟᱦᱮᱸᱫ᱾
ᱦᱮᱸᱜ ᱮᱢ ᱚᱱᱠᱟᱱᱟᱜ ᱵᱟᱝ ᱧᱮᱞᱚᱜ ᱠᱟᱱᱛᱟᱦᱮᱱ
ᱦᱮᱸ ᱴᱷᱤᱠᱜᱮᱭᱟ ᱛᱟᱦᱞᱮ ᱟᱞᱟᱝᱟᱜ ᱚᱠᱛᱚ ᱦᱚᱸ ᱪᱟᱵᱟᱭᱮᱱ ᱛᱟᱞᱟᱝ ᱟ ᱦᱟᱸᱜ᱾
ᱦᱮᱸ ᱴᱷᱤᱠ ᱜᱮᱭᱟ ᱟᱨᱦᱚᱸ ᱡᱩᱫᱤ ᱱᱚᱝᱠᱟ ᱞᱟᱝ ᱧᱟᱯᱟᱢᱟ ᱟᱨᱦᱚᱸ ᱨᱚ ᱲᱚᱯᱚᱲ ᱠᱚ ᱦᱩᱭᱩᱜ ᱜᱮ
ᱦᱮᱸ ᱮᱠᱫᱚᱢ ᱮᱠᱫᱚᱢ ᱤᱧ ᱦᱟᱜ ᱩᱱᱩᱧ ᱮᱥᱮᱢᱮᱥ ᱟᱢᱟ ᱦᱟᱸᱜ ᱦᱮᱸ
ᱦᱮᱸ ᱴᱷᱤᱠ ᱜᱮᱭᱟ
ᱦᱮ ᱢᱟ